ᱦᱮᱞᱳ
ᱦᱮᱸ ᱜᱚᱝᱠᱮ
ᱦᱳᱭ ᱦᱳᱭ ᱡᱚᱦᱟᱨ ᱡᱚᱦᱟᱨ
ᱦᱳᱭ ᱜᱚᱢᱠᱮ ᱥᱟᱶᱛᱮ ᱥᱟᱹᱜᱩᱱ ᱥᱮᱛᱟᱜ ᱜᱚᱢᱠᱮ
ᱦᱳᱭ ᱥᱟᱹᱜᱩᱱ ᱥᱮᱛᱟᱜ᱾
ᱜᱚᱝᱠᱮ ᱛᱟᱦᱚᱞᱮ ᱫᱟᱹᱛᱟᱹᱱᱤ ᱠᱚᱵᱮᱱ ᱫᱟᱹᱛᱟᱹᱱᱤ ᱵᱟᱲᱟᱭᱮᱱᱟ ᱥᱮ ᱵᱟᱝ?
ᱦᱳᱭ ᱜᱚᱝᱠᱮ ᱟᱹᱞᱤᱧ ᱦᱚᱸ ᱱᱚᱜᱼᱚᱭ ᱦᱟᱸᱜ ᱫᱟᱹᱛᱟᱹᱱᱤ ᱵᱟᱲᱟ ᱠᱚᱫᱚ ᱦᱩᱭ ᱟᱠᱟᱱᱟ ᱟᱨ ᱛᱟᱶ ᱟᱨᱟᱢ ᱵᱟᱲᱟ ᱟᱠᱟᱫ ᱟᱞᱤᱧ᱾ ᱟᱹᱵᱤᱱ ᱜᱮ ᱪᱮᱫ ᱞᱮᱠᱟ ᱦᱳᱭ ᱵᱟᱲᱟᱭᱮᱱ ᱛᱟᱵᱮᱱᱟ ᱥᱮ ᱵᱟᱝᱜᱮ?
ᱦᱳᱭ ᱜᱚᱝᱠᱮ ᱟᱹᱞᱤᱧ ᱦᱚᱸ ᱦᱚᱸ ᱜᱟᱸᱰᱟ ᱥᱮᱫ ᱞᱤᱧ ᱪᱟᱞᱟᱣ ᱞᱮᱱ ᱛᱟᱦᱮᱱᱟ᱾ ᱫᱟᱹᱛᱟᱹᱱᱤ ᱵᱟᱲᱟ ᱠᱟᱛᱮᱜ ᱱᱚᱜᱼᱚᱭ ᱟᱹᱞᱤᱧ ᱦᱚᱸᱞᱤᱧ ᱦᱮᱡ ᱟᱠᱟᱱᱟ᱾ ᱦᱳᱭ ᱫᱟᱜ ᱢᱟᱰᱤ ᱠᱚ ᱧᱩ ᱵᱟᱲᱟ ᱠᱟᱛᱮᱫ ᱟᱫᱚ ᱵᱟᱹᱫ ᱥᱮᱡ ᱪᱟᱞᱟᱜ ᱦᱩᱭᱩᱜᱼᱟ᱾
ᱚ ᱚ ᱟᱨ ᱛᱟᱦᱚᱞᱮ ᱵᱟᱹᱫᱽ ᱥᱮᱡᱽ ᱪᱟᱞᱟᱜ ᱨᱮᱱᱟᱜ ᱠᱟᱛᱷᱟ ᱵᱮᱱ ᱞᱟᱹᱭ ᱜᱮᱭᱟ ᱛᱟᱦᱚᱞᱮ ᱨᱚᱦᱚᱭ ᱠᱚᱯᱮ ᱮᱦᱚᱵ ᱵᱟᱲᱟ ᱟᱠᱟᱱᱟ ᱥᱮ ᱪᱮᱫ ᱞᱮᱠᱟ?
ᱦᱳᱭ ᱜᱚᱝᱠᱮ ᱨᱚᱦᱚᱭ ᱠᱚᱫᱚᱞᱮ ᱮᱛᱚᱦᱚᱵ ᱵᱟᱲᱟ ᱟᱠᱟᱫ ᱜᱮᱭᱟ᱾ ᱫᱟᱜ ᱠᱚᱦᱚᱸ ᱫᱟᱜ ᱵᱟᱲᱟ ᱟᱜ ᱞᱮᱭᱟ ᱛᱚ ᱟᱫᱚ ᱦᱟᱜ ᱵᱟᱝ ᱨᱚᱦᱚᱭ ᱞᱮᱠᱷᱟᱱ ᱛᱟᱦᱮ ᱦᱚᱸ ᱵᱟᱝ ᱜᱟᱱᱚᱜ ᱠᱟᱱᱟ ᱪᱮᱫᱟᱜ ᱥᱮ ᱛᱚᱞᱟ ᱠᱚᱦᱚᱸ, ᱟᱸ ᱞᱟᱹᱴᱩ ᱞᱮᱱ ᱠᱟᱱᱡ ᱫᱚ ᱟᱫᱚ ᱦᱟᱸᱜ ᱱᱤᱛᱚᱜ ᱫᱚ ᱨᱚᱦᱚᱭ ᱩᱯᱚᱡᱩᱠᱛᱤ ᱦᱩᱭ ᱟᱠᱟᱱ ᱛᱟᱞᱤᱧᱟ ᱛᱚ
ᱦᱳᱭ ᱦᱳᱭ
ᱟᱫᱚ ᱦᱟᱸᱜ ᱮᱱᱠᱷᱟᱱ ᱟᱭᱢᱟ ᱜᱟᱱ ᱰᱤᱞᱟ ᱴᱩᱜ ᱠᱷᱟᱡ ᱫᱚ ᱟᱫᱚ ᱨᱚᱦᱚᱭ ᱠᱚᱦᱚᱸ ᱵᱟᱝ ᱜᱟᱱᱚᱜᱼᱟ ᱥᱮ᱾
ᱦᱳᱭ ᱦᱳᱭ ᱚᱱᱟ ᱦᱚᱸ ᱟᱸᱡᱚᱢ ᱟᱠᱟᱫ ᱟᱹᱞᱤᱧ ᱚᱱᱟ ᱰᱷᱮᱨ ᱛᱚᱞᱟ ᱦᱟᱨᱟ ᱵᱟᱹᱲᱛᱤ ᱞᱮᱱᱠᱷᱟᱱ ᱥᱮ ᱦᱟᱲᱟᱢ ᱞᱮᱱᱠᱷᱟᱱ ᱚᱱᱟᱼᱼ ᱟᱫᱚ ᱞᱟᱹᱭ ᱟᱠᱚ ᱦᱩᱲᱩ ᱦᱩᱭᱩᱜ ᱨᱮ ᱚᱱᱠᱟ ᱚᱥᱩᱵᱤᱫᱟ ᱦᱩᱭᱩᱜᱼᱟ ᱪᱚᱞᱮ
ᱦᱳᱭ ᱦᱳᱭ ᱜᱚᱢᱠᱮ᱾
ᱦᱳᱭ ᱚᱱᱠᱟ ᱫᱚ ᱦᱟᱸᱜ ᱟᱞᱮᱭᱟᱜ ᱦᱚᱸ ᱞᱟᱹᱭ ᱞᱮᱠᱷᱟᱱ ᱫᱚ
ᱦᱳᱭ
ᱚᱸ ᱞᱟᱹᱴᱩᱣ ᱟᱠᱟᱱᱟ ᱢᱟᱱᱮ ᱚᱱᱟ ᱢᱟᱱᱮ ᱡᱟᱦᱟᱸ ᱚᱠᱛᱚ ᱛᱮ ᱨᱚᱦᱚᱭ ᱨᱮᱱᱟᱜ ᱚᱱᱟ ᱚᱠᱛᱚ ᱫᱚ ᱦᱩᱭ ᱠᱟᱛᱮᱜ ᱯᱟᱨᱚᱢᱚᱜ ᱠᱟᱱᱟ
ᱦᱳᱭ
ᱫᱚᱢᱮ ᱜᱩᱨᱤᱡ ᱠᱚ ᱡᱟᱹᱥᱛᱤ ᱞᱮ ᱮᱢ ᱟᱠᱟᱫ ᱛᱮ ᱫᱚᱢᱮ ᱵᱟᱝ ᱫᱚ ᱞᱟᱹᱴᱩᱭᱮᱱ ᱥᱮ ᱪᱤᱠᱟᱹᱭᱮᱱ ᱟᱫᱚ ᱚᱱᱟᱜᱮ ᱜᱟᱱᱚᱜ ᱟᱥᱮ ᱵᱟᱝ ᱛᱟᱦᱞᱮ ᱦᱟᱸᱜ ᱚᱱᱟᱜᱮ ᱵᱟᱝᱞᱤᱧ ᱴᱷᱤᱠᱟᱹ ᱫᱟᱲᱮᱭᱟᱜ ᱠᱟᱱᱟ᱾
ᱦᱳᱭ ᱜᱚᱝᱠᱮ ᱟᱨ ᱱᱚᱝᱠᱟ ᱞᱤᱧ ᱧᱮᱞ ᱵᱟᱲᱟ ᱟᱠᱟᱫᱟ ᱡᱮ ᱜᱩᱲᱤᱡ ᱠᱚᱵᱚᱱ ᱮᱢ ᱞᱮᱠᱷᱟᱱ ᱡᱟᱹᱥᱛᱤ ᱧᱚᱜ ᱛᱟᱦᱞᱮ ᱜᱚᱢᱠᱮ ᱦᱟᱨᱟ ᱵᱟᱹᱲᱛᱤᱜ ᱜᱮᱭᱟ᱾ ᱟᱫᱚ ᱚᱱᱟ ᱢᱮᱱ ᱞᱮᱱᱠᱷᱟᱱ ᱫᱚ ᱡᱟᱦᱟᱸ ᱥᱟᱨ ᱠᱚ ᱠᱤᱨᱤᱧ ᱥᱟᱨ ᱠᱚᱵᱚᱱ ᱮᱢᱟᱜ ᱜᱮᱭᱟ ᱥᱮ᱾
ᱦᱩᱸ
ᱚᱱᱟ ᱠᱚᱫᱚᱞᱤᱧ ᱧᱮᱞ ᱵᱟᱲᱟ ᱟᱠᱟᱫᱟ ᱚᱸᱜ ᱴᱷᱤᱠ ᱴᱷᱟᱠ ᱜᱮ ᱦᱟᱨᱟᱜ ᱜᱮᱭᱟ᱾
ᱦᱳᱭ ᱦᱳᱭ
ᱚᱱᱟ ᱫᱚ, ᱦᱮᱸ ᱢᱟ ᱞᱟᱹᱭᱵᱤᱱ᱾
ᱟᱨ ᱪᱮᱫ ᱞᱤᱧ ᱢᱮᱱᱟ ᱱᱚᱼᱚᱭ ᱜᱩᱨᱤᱡ ᱥᱟᱨ ᱫᱚ ᱞᱟᱹᱭ ᱟᱠᱚ ᱱᱚᱣᱟ ᱫᱚ ᱦᱩᱭᱩᱜ ᱠᱟᱱᱟ ᱱᱚᱣᱟ ᱜᱮ ᱦᱩᱭᱩᱜ ᱠᱟᱱᱟ ᱚᱱᱟ ᱟᱥᱚᱞ ᱥᱟᱨ ᱫᱚ
ᱦᱳᱭ
ᱦᱟᱱᱟ ᱡᱟᱦᱟᱸ ᱥᱟᱨ ᱠᱤᱨᱤᱧ ᱟᱹᱜᱩᱭᱮᱫ ᱵᱚᱱ ᱵᱟᱡᱟᱨ ᱠᱷᱚᱱ ᱚᱱᱟ ᱫᱚ ᱪᱮᱫ ᱠᱚᱛᱮ ᱪᱮᱫ ᱟᱹᱰᱤ ᱟᱭᱢᱟ ᱠᱤᱪᱷᱩ ᱢᱮᱥᱟ ᱠᱟᱛᱮᱫ ᱠᱚ ᱵᱮᱱᱟᱣᱮᱫᱼᱟ ᱥᱮ᱾
ᱦᱳᱭ
ᱟᱨ ᱚᱱᱟ ᱥᱟᱨᱛᱮ ᱡᱚᱢ ᱞᱮᱠᱷᱟᱱ ᱟᱨ ᱪᱮᱫ ᱡᱟᱦᱟᱸ ᱦᱩᱲᱩ ᱦᱩᱭᱩᱜ ᱠᱟᱱ ᱫᱚ ᱚᱱᱟ ᱫᱚ ᱟᱵᱚᱣᱟᱜ ᱦᱚᱲᱢᱚ ᱨᱮ ᱚᱱᱠᱟ ᱫᱚ ᱟᱡᱟᱨ ᱠᱚᱦᱚᱸᱭ ᱛᱮᱭᱟᱨ ᱫᱟᱲᱮᱭᱟᱜᱼᱟ᱾ ᱟᱨ ᱜᱩᱨᱤᱡ ᱥᱟᱨ ᱫᱚ ᱦᱩᱭᱩᱜ ᱠᱟᱱᱟ ᱱᱚᱣᱟ ᱫᱚ ᱡᱟᱦᱱᱟᱜ ᱱᱚᱣᱟ ᱠᱮᱢᱤᱠᱮᱞ ᱠᱚᱫᱚ ᱵᱟᱭ ᱢᱮᱥᱟᱜ ᱠᱟᱱᱟ ᱥᱮ ᱱᱚᱣᱟ ᱫᱚ ᱞᱟᱹᱭ ᱞᱮᱠᱷᱼᱼ ᱠᱷᱟᱡ ᱫᱚ ᱯᱩᱨᱟᱹ ᱚᱨᱤᱡᱤᱱᱟᱞ ᱥᱮ ᱟᱥᱚᱞ ᱥᱟᱨ
ᱚ ᱦᱮᱸ
ᱚᱱᱟ ᱦᱚᱛᱮᱡ ᱛᱮ ᱱᱚᱣᱟ ᱥᱟᱨ ᱛᱮ ᱡᱩᱫᱤ ᱟ ᱚᱱᱠᱟ ᱦᱩᱲᱩ ᱠᱚᱵᱚᱱ ᱦᱩᱭᱼᱼ ᱚᱪᱩ ᱠᱮᱭᱟ ᱛᱟᱦᱚᱞᱮ ᱫᱚ ᱟᱵᱚᱣᱟᱜ ᱦᱚᱲᱢᱚ ᱨᱮ ᱟᱡᱟᱨ ᱵᱮᱢᱟᱨ ᱠᱚ ᱵᱟᱭ ᱧᱮᱞ ᱧᱟᱢ ᱠᱚᱜ ᱠᱮᱭᱟ᱾
ᱦᱳᱭ ᱜᱚᱢᱠᱮ
ᱦᱳᱭ ᱟᱨ ᱛᱟᱦᱚᱞᱮ ᱜᱚᱝᱠᱮ ᱮᱸ ᱨᱚᱦᱚᱭ ᱠᱷᱚᱼᱼ ᱠᱚᱨᱱᱟ ᱵᱮᱱ ᱞᱟᱹᱭᱮᱫᱼᱟ ᱮᱦᱚᱵ ᱵᱟᱲᱟ ᱟᱠᱟᱱᱟ ᱯᱮ ᱛᱟᱦᱚᱞᱮ ᱫᱟᱜ ᱡᱟᱹᱲᱤ ᱠᱚ ᱯᱟᱞᱮ ᱟᱯᱮᱥᱮᱱ ᱫᱚ ᱡᱟᱹᱥᱛᱤ ᱜᱮ ᱫᱟᱜ ᱡᱟᱹᱲᱤ ᱵᱟᱲᱟ ᱠᱟᱜᱼᱟᱭ
ᱦᱳᱭ ᱜᱚᱝᱠᱮ ᱱᱚᱜᱼᱚᱭ ᱠᱤᱪᱷᱩ ᱫᱤᱱ ᱢᱟᱲᱟᱝ ᱫᱚᱢᱮ ᱜᱟᱱ ᱜᱮ ᱡᱟᱹᱯᱩᱫ ᱫᱟᱜ ᱠᱮᱫᱟᱭ ᱦᱳᱭᱥᱮ᱾ ᱟᱨ ᱧᱮᱞ ᱞᱮᱱᱠᱷᱟᱱ ᱫᱚ ᱛᱮᱦᱮᱧ ᱫᱚ ᱦᱟᱸᱜ ᱱᱟᱜ ᱠᱷᱟᱡ ᱨᱤᱢᱤᱞ ᱵᱟᱲᱟ ᱟᱠᱟᱫ ᱛᱟᱞᱮᱭᱟ ᱟᱫᱚ ᱚᱱᱮ ᱚᱸᱼᱼ ᱡᱟᱹᱯᱩᱫ ᱠᱷᱟᱹᱛᱤᱨ ᱜᱮ ᱟᱫᱚ ᱨᱚᱦᱚᱭ ᱠᱚᱦᱚᱸ ᱞᱮ ᱢᱟᱲᱟᱝ ᱠᱟᱜ ᱠᱟᱱᱟ
ᱚ
ᱦᱮᱸ
ᱦᱳᱭ ᱟᱫᱚ, ᱫᱟᱜ ᱡᱟᱹᱲᱤ ᱞᱮᱠᱷᱟᱱ ᱢᱟ ᱨᱚᱦᱚᱭ ᱠᱚᱦᱚᱸ ᱞᱟᱦᱟᱥᱮᱱ ᱦᱮᱸ ᱨᱚᱦᱚᱭ ᱤᱫᱤ ᱞᱮᱠᱷᱟᱱ ᱢᱟ ᱱᱟᱼ ᱜᱮᱭᱟ ᱥᱮ ᱟᱫᱚ ᱟᱞᱮ ᱥᱮᱪ ᱡᱮᱞᱤᱧ ᱢᱮᱱᱟ ᱟᱞᱮ ᱥᱮᱱ ᱫᱚ ᱫᱟᱜ ᱜᱮ ᱵᱟᱭ ᱫᱟᱜ ᱟᱠᱟᱫᱟ ᱫᱟᱜᱽᱮ ᱨᱮᱦᱚᱸᱭ ᱢᱟᱱᱮ ᱫᱚᱢᱮ ᱡᱟᱹᱥᱛᱤᱭᱮ ᱫᱟ ᱜᱮᱭᱟ ᱚᱱᱠᱟ ᱫᱚᱦᱟᱸᱜ ᱵᱟᱝ᱾
ᱦᱚᱸ
ᱢᱟᱱᱮ ᱠᱟᱹᱡ ᱠᱟᱹᱡ ᱨᱤᱵᱤ ᱨᱤᱵᱤ ᱡᱟᱦᱟᱸ ᱡᱷᱤᱯᱤᱨ ᱡᱷᱤᱯᱤᱨ ᱡᱚᱨᱚᱜ ᱠᱟᱱ ᱱᱚᱣᱟ ᱱᱤᱠᱟᱜᱮ
ᱦᱳᱭ ᱟᱨ ᱜᱚᱝᱠᱮ ᱚᱱᱠᱟ ᱞᱤᱧ ᱟᱵᱮᱱ ᱟᱫᱚ ᱛᱟᱦᱞᱮ ᱚᱱᱟ ᱴᱚᱴᱷᱟ ᱫᱚ ᱚᱠᱟ ᱴᱚᱴᱷᱟ ᱵᱮᱱ ᱯᱟᱲᱟᱜ ᱠᱟᱱᱟ ᱚᱱᱟ ᱵᱤᱨᱵᱩᱨᱩ ᱠᱚᱨᱮ ᱵᱤᱨᱵᱩᱨᱩ? ᱴᱚᱴᱷᱟ ᱥᱮ ᱪᱮᱫ ᱞᱮᱠᱟ?
ᱦᱳᱭ ᱜᱚᱝᱠᱮ ᱟᱹᱞᱤᱧ ᱫᱚ ᱦᱟᱸᱜ ᱚᱱᱠᱟ ᱫᱚ ᱵᱤᱨᱵᱩᱨᱩ ᱴᱚᱴᱷᱟ ᱠᱟᱱ ᱜᱮᱭᱟᱞᱤᱧ
ᱥᱩᱨ ᱚᱲᱟᱜ ᱥᱩᱨ ᱥᱩᱯᱩᱨ ᱛᱮ ᱚᱱᱠᱟ ᱫᱚ ᱵᱤᱨ ᱵᱩᱨᱩ ᱠᱚ ᱢᱮᱱᱟᱜ ᱟᱠᱟᱫ ᱜᱮᱭᱟ
ᱦᱚᱸ ᱜᱚᱝᱠᱮ ᱛᱟᱦᱚᱞᱮ ᱚᱱᱮ ᱚᱱᱟ ᱵᱟᱹᱭᱦᱟᱹᱲ ᱠᱚᱨᱮ ᱡᱟᱦᱟᱸ ᱵᱚᱱ ᱢᱮᱛᱟᱜ ᱠᱟᱱᱟ ᱦᱳᱭᱥᱮ ᱚᱱᱟ ᱵᱤᱨ ᱵᱤᱨ ᱠᱚᱨᱮ ᱡᱟᱦᱟᱸ ᱠᱷᱮᱛ ᱠᱚ ᱢᱮᱱᱟᱜ ᱟᱠᱟᱫ ᱛᱟᱵᱚᱱᱟ ᱮᱸ ᱚᱱᱟ ᱠᱚᱫᱚ ᱵᱟᱹᱭᱦᱟᱹᱲ ᱜᱮᱛ ᱵᱚᱱ ᱢᱮᱛᱟᱜ ᱠᱟᱱᱟ ᱥᱮ
ᱦᱳᱭ ᱵᱟᱹᱭᱦᱟᱹᱲ ᱫᱚ ᱟᱹᱞᱤᱧ ᱟᱹᱞᱤᱧᱟᱜ ᱵᱟᱲᱟᱭ ᱛᱮ ᱡᱟᱦᱟᱸ ᱵᱟᱹᱭᱦᱟᱹᱲ ᱵᱮᱱ ᱞᱟᱹᱭ ᱦᱚᱪᱚ ᱠᱮᱜ-ᱟ ᱥᱮ
ᱦᱚᱭ ᱦᱚᱭ
ᱚᱱᱟ ᱫᱚ ᱟᱹᱞᱤᱧᱟᱜ ᱵᱟᱲᱟᱭ ᱛᱮᱫᱚ ᱦᱟᱸᱜ ᱵᱟᱹᱭᱦᱟᱹᱲ ᱫᱚ ᱚᱱᱟ ᱠᱚ ᱢᱮᱛᱟᱜᱼᱟ ᱡᱟᱦᱟᱸ ᱨᱮᱫᱚ ᱫᱟᱜ ᱢᱟᱱᱮ ᱟᱹᱰᱤ ᱞᱚᱜᱚᱱ ᱛᱮ ᱫᱟᱜ ᱛᱟᱦᱮᱱ ᱜᱮᱭᱟ ᱟᱨ ᱫᱟᱜ ᱞᱚᱜᱚᱱ ᱛᱮ ᱵᱟᱝ ᱟᱸᱡᱮᱫᱚᱜ ᱜᱮᱭᱟ
ᱦᱳᱭ ᱦᱳᱭ
ᱦᱚᱡ ᱚᱱᱟ ᱠᱚᱨᱮ ᱫᱚ ᱦᱚᱡ ᱱᱟ ᱦᱚᱡ ᱚᱱᱟ ᱟᱹᱞᱤᱧᱟᱜ ᱵᱟᱲᱟᱭ ᱛᱮᱫᱚ ᱵᱟᱹᱭᱦᱟᱹᱲ ᱫᱚ ᱦᱟᱸᱜ
ᱦᱳᱭ ᱦᱳᱭ᱾ ᱟᱨ ᱜᱚᱝᱠᱮ ᱚᱱᱠᱟ ᱦᱚᱞᱤᱧ ᱟᱸᱡᱚᱢ ᱵᱟᱲᱟ ᱟᱠᱟᱫᱟ ᱚᱱᱟ ᱵᱟᱹᱭᱦᱟᱹᱲ ᱠᱚᱨᱮ ᱫᱚ ᱚᱱᱟ ᱡᱟᱦᱟᱸ ᱵᱤᱨ ᱵᱩᱨᱩ ᱠᱚᱨᱮᱱᱟᱜ ᱛᱟᱞᱟ-ᱢᱟᱞᱟ ᱠᱚᱨᱮ ᱡᱩᱫᱤ ᱡᱟᱦᱟᱸ ᱵᱟᱹᱫᱽ ᱠᱚ ᱛᱟᱦᱮᱱ ᱛᱟᱦᱮᱱ ᱠᱟᱱ ᱛᱟᱵᱚᱱᱟ ᱠᱷᱮᱛ ᱠᱚ ᱛᱚ ᱚᱱᱟ ᱠᱚᱨᱮ ᱫᱚ ᱜᱚᱝᱠᱮ ᱫᱚᱢᱮᱜ ᱡᱷᱟᱨᱱᱟᱜ ᱜᱮᱭᱟ ᱞᱤᱧ ᱡᱚᱢ ᱵᱟᱲᱟ ᱟᱠᱟᱫᱟ ᱦᱳᱭ ᱥᱮ ᱟᱨ ᱧᱮᱞ ᱦᱩᱸᱞᱤᱧ ᱧᱮᱞ ᱵᱤᱰᱟᱹᱣ ᱟᱠᱟᱫᱟ ᱡᱷᱟᱨᱱᱟᱜ ᱜᱮᱭᱟ ᱢᱮᱱᱛᱮ ᱟᱨ ᱚᱱᱠᱟ ᱢᱮᱱᱞᱮᱱ ᱠᱷᱟᱱ ᱫᱚ ᱟᱹᱥᱤ ᱛᱩᱝ ᱫᱤᱱ ᱦᱚᱸ ᱵᱟᱭ ᱨᱚᱦᱚᱲ ᱦᱚᱫᱚᱜᱼᱟ ᱟᱸᱡᱮᱫᱚᱜᱼᱟ
ᱦᱳᱭ ᱦᱳᱭ᱾
ᱚᱱᱟ ᱠᱚᱨᱮ ᱫᱚ ᱢᱟᱱᱮ ᱟᱨ ᱠᱤᱪᱷᱩ ᱴᱚᱴᱷᱟ ᱨᱮᱫᱚ ᱚᱱᱠᱟ ᱟᱸ... ᱵᱟᱹᱭᱦᱟᱹᱲ ᱠᱚ ᱢᱮᱱᱟᱜ ᱟᱠᱟᱫ ᱛᱟᱠᱚ ᱨᱮᱦᱚᱸ ᱚᱱᱠᱟ ᱥᱤᱛᱩᱝ ᱫᱤᱱ ᱦᱚᱸᱠᱚ ᱪᱟᱥ ᱫᱟᱲᱮᱜ ᱜᱮᱭᱟ᱾
ᱚ-ᱚ ᱦᱳᱭ ᱟᱫᱚ ᱚᱱᱮ ᱵᱮᱱ ᱞᱟᱹᱭ ᱦᱚᱪᱚ ᱠᱮᱫ ᱡᱟᱦᱟᱸ ᱡᱷᱟᱨᱱᱟ
ᱦᱚᱸ ᱦᱳᱭ
ᱡᱷᱟᱨᱱᱟ ᱠᱷᱚᱱ ᱫᱚ ᱫᱟᱜ ᱞᱤᱸᱜᱤ ᱚᱰᱚᱠᱚᱜᱼᱟ ᱥᱮ
ᱦᱳᱭ ᱦᱳᱭ
ᱟᱨ ᱛᱟᱦᱚᱞᱮ ᱚᱱᱟ ᱠᱚᱨᱮ ᱢᱟ ᱠᱷᱮᱛ ᱠᱚᱨᱮ ᱦᱚᱸ ᱫᱟᱜ ᱨᱮᱱᱟᱜ ᱚᱵᱷᱟᱵᱽ ᱵᱟᱭ ᱦᱳᱭᱳᱜᱼᱟ ᱟᱫᱚ ᱚᱱᱠᱟ ᱫᱚ ᱡᱷᱟᱨᱱᱟ ᱠᱚ ᱛᱟᱦᱮᱱ ᱠᱷᱟᱱ ᱫᱚ ᱪᱟᱥ ᱠᱚᱫᱚ ᱦᱩᱭᱩᱜ ᱜᱮᱭᱟ ᱟᱱᱟᱴ ᱫᱚ ᱫᱟᱜ ᱨᱮᱱᱟᱜ ᱟᱱᱟᱴ ᱠᱚ ᱵᱟᱝ ᱦᱩᱭᱩᱜ ᱟ ᱥᱮ ᱡᱷᱟᱨᱱᱟ ᱠᱷᱚᱱ ᱡᱮᱦᱮᱛᱩ ᱫᱟᱜ ᱞᱤᱸᱜᱤ ᱚᱰᱚᱠᱚᱜ ᱠᱟᱱᱟ
ᱦᱳᱭ ᱟᱨ ᱜᱚᱝᱠᱮ ᱛᱟᱦᱚᱞᱮ ᱱᱚᱜᱼᱚᱭ ᱱᱤᱭᱟᱹ ᱟᱸᱜᱷᱟᱲ ᱵᱚᱸᱜᱟ ᱫᱤᱫ ᱨᱮᱢᱟ ᱩᱫ ᱯᱩᱴᱠᱟᱹ ᱛᱚ ᱫᱚᱢᱮ ᱠᱚ ᱚᱢᱚᱱᱚᱜ ᱜᱮᱛᱚ
ᱦᱳᱭ ᱦᱳᱭ ᱦᱳᱭ
ᱛᱚ ᱜᱚᱝᱠᱮ ᱩᱫ ᱯᱩᱴᱠᱟᱹ ᱠᱚᱫᱚ ᱠᱚ ᱧᱟᱯᱟᱢᱚᱜ ᱜᱮᱭᱟ ᱥᱮ ᱵᱟᱝ ᱟᱵᱮᱱ ᱥᱮᱫ
ᱦᱳᱭ ᱜᱚᱝᱠᱮ ᱟᱫᱚ ᱦᱟᱸᱜ ᱩᱫ ᱯᱩᱴᱠᱟᱹ ᱠᱚᱫᱚ ᱦᱟᱸᱜ ᱧᱟᱯᱟᱢᱚᱜ ᱜᱮᱭᱟ ᱟᱫᱚ ᱦᱮᱸ ᱟᱹᱞᱤᱧ ᱫᱚ ᱵᱤᱨ-ᱵᱩᱨᱩ ᱠᱚ ᱫᱚ ᱥᱩᱨ ᱨᱮ ᱦᱮᱱᱟᱜ ᱛᱟᱞᱮ ᱨᱮᱦᱚᱸ ᱚᱱᱠᱟ ᱫᱚ ᱦᱟᱸᱜ ᱵᱟᱞᱤᱧ ᱪᱟᱞᱟᱣ ᱵᱟᱲᱟ ᱦᱟᱠᱟᱱᱟ ᱛᱚᱵᱮ ᱚᱲᱟᱜ ᱨᱮ ᱟᱭᱳ ᱦᱮᱱᱟᱭᱟ ᱛᱚ ᱩᱱᱤ ᱜᱮ ᱪᱟᱞᱟᱣ ᱠᱟᱛᱮᱫ ᱟᱹᱜᱩ ᱵᱟᱲᱟ ᱦᱟᱠᱟᱜ ᱜᱮᱭᱟᱭ ᱩᱫ ᱯᱩᱴᱠᱟᱹ ᱠᱚ ᱟᱨ ᱢᱤᱫᱴᱟᱝ ᱩᱫ ᱦᱟᱸᱜ ᱦᱚᱞᱟ ᱢᱟᱸᱫᱷᱮᱨ ᱥᱩᱨᱫᱤᱱ ᱜᱮ ᱟᱹᱜᱩ ᱞᱮᱜ-ᱟᱭ ᱚᱱᱟ ᱡᱟᱦᱟᱸ ᱵᱩᱱᱩᱢ ᱨᱮ ᱚᱢᱚᱱᱚᱜ ᱡᱟᱦᱟᱸ ᱠᱟᱰᱟᱷᱟ ᱩᱫ ᱢᱮᱱᱛᱮ ᱡᱟᱦᱟᱸ ᱠᱚ ᱢᱮᱛᱟᱜ ᱠᱟᱱ
ᱦᱳᱭ ᱦᱳᱭ
ᱡᱮᱞᱮᱧ ᱡᱮᱞᱮᱧ ᱤᱭᱟᱹᱛᱮ ᱛᱟᱦᱮᱱ ᱫᱚ᱾ ᱮᱸᱻ ᱤᱭᱟᱹᱛᱮ ᱞᱟᱛᱟᱨ ᱥᱮᱱᱟᱜ ᱟᱹᱰᱤ ᱡᱮᱞᱧ ᱚᱨ ᱛᱩᱫᱩᱜ ᱡᱟᱦᱟᱸ ᱵᱩᱱᱩᱝ ᱠᱷᱚᱱ
ᱦᱳᱭ ᱦᱳᱭ
ᱦᱚᱭᱱᱟ ᱩᱫ ᱮ ᱟᱹᱜᱩᱞ ᱞᱮᱫᱼᱟ ᱟᱫᱚ ᱚᱱᱟᱜᱮ ᱡᱚᱢ ᱵᱟᱲᱟ ᱦᱩᱭᱱᱟ ᱟᱫᱚ ᱚᱱᱟ ᱥᱟᱶᱛᱮ ᱚᱱᱟ ᱵᱤᱨ ᱨᱮ ᱟᱭᱢᱟ ᱞᱮᱠᱟᱱᱟᱜ ᱩᱫ ᱠᱚ ᱧᱟᱢᱚᱜ ᱜᱮᱭᱟ
ᱦᱚᱸ ᱦᱳᱭ
ᱱᱤᱛᱚᱜ ᱫᱚ ᱦᱟᱸᱜ ᱵᱤᱨ-ᱵᱩᱨᱩ ᱠᱚ ᱟᱣᱨᱤ ᱪᱟᱞᱟᱣ ᱵᱟᱲᱟᱜ ᱦᱩᱭᱩᱜᱼᱟ ᱦᱚᱛᱮᱫ ᱛᱮ ᱟ. ᱣᱨᱤ ᱟᱹᱜᱩ ᱵᱟᱲᱟᱭ ᱦᱩᱭᱩᱜᱼᱟ ᱩᱱᱟᱹᱜ ᱫᱚ
ᱟᱨ ᱜᱚᱝᱠᱮ ᱛᱟᱦᱚᱞᱮ ᱚᱱᱠᱟ ᱢᱮᱱ ᱜᱮᱭᱟ ᱠᱚ ᱚᱱᱟ ᱡᱟᱦᱟᱸ ᱚᱱᱟ ᱮᱸ ᱚᱲᱟᱜ ᱵᱟᱲᱜᱮ ᱠᱚᱨᱮᱫ ᱡᱟᱦᱟᱸ ᱵᱩᱥᱩᱵ ᱠᱚ ᱫᱚᱦᱚ ᱛᱟᱦᱮᱱ ᱜᱮᱭᱟ ᱥᱮ᱾ ᱡᱟᱦᱟᱸ ᱵᱚᱱ ᱠᱩᱲᱟᱹᱭ ᱠᱟᱜᱼᱟ ᱦᱮᱸ ᱦᱳᱭ ᱚᱱᱟ ᱵᱷᱩᱲᱟᱹᱭ ᱠᱚᱨᱮ ᱡᱚᱠᱷᱚᱱ ᱚᱱᱟ ᱵᱩᱥᱩᱵ ᱠᱚ ᱠᱟᱹᱴᱤᱡ ᱡᱩᱫᱤ ᱥᱮᱭᱟᱜ ᱛᱟᱵᱚᱱᱟ ᱛᱚ ᱚᱱᱟ ᱠᱚᱨᱮ ᱦᱚᱛᱚᱜ ᱵᱩᱥᱩᱵ ᱩᱵ ᱵᱚᱞᱮ ᱢᱮᱴᱟᱱ ᱩᱵ ᱤᱭᱟᱹᱜ ᱜᱮᱛᱟ ᱵᱚᱱᱟ ᱛᱚ ᱦᱟᱨᱟᱜ ᱜᱮᱭᱟ ᱛᱚ ᱚᱱᱟ ᱠᱚᱫᱚ ᱵᱤᱱ ᱡᱚᱢ ᱵᱟᱲᱟ ᱟᱠᱟᱫᱟ ᱥᱮ?
ᱦᱳᱭ ᱜᱚᱢᱠᱮ ᱟᱹᱰᱤ ᱟᱹᱰᱤ ᱥᱤᱵᱤᱞ ᱩᱫ ᱵᱤᱱ ᱞᱟᱹᱭ ᱦᱚᱪᱚ ᱠᱮ-ᱟ ᱱᱚᱣᱟᱜ ᱜᱮ ᱦᱟᱸᱜ᱾ ᱟᱹᱞᱤᱧ ᱦᱚᱸᱞᱤᱧ ᱟᱫᱨᱮ ᱦᱚᱴᱚ ᱟᱠᱟᱫ ᱛᱟᱦᱮᱱᱟ ᱟᱨ ᱟᱹᱵᱤᱱ ᱦᱚᱸ ᱵᱟᱵᱤᱱ ᱞᱟᱹᱭ ᱦᱟᱛᱟᱲ ᱟᱠᱟᱫ ᱛᱟᱦᱮᱱᱟ ᱢᱟᱲᱟᱝ ᱛᱮᱫᱚ᱾ ᱛᱚᱵᱮ ᱱᱚᱣᱟ ᱫᱚ ᱦᱟᱸᱜ ᱟᱞᱮᱭᱟᱜ ᱦᱚᱸ ᱞᱟᱹᱭ ᱞᱮᱠᱷᱟᱱ ᱫᱚ ᱟᱞᱤᱧ ᱦᱚᱸ ᱪᱟᱹᱥᱤ ᱦᱚᱯᱚᱱ ᱛᱚ, ᱟᱨ ᱪᱟᱹᱥᱤ ᱦᱚᱯᱚᱱ ᱵᱚᱱ ᱞᱟᱹᱭ ᱞᱮᱠᱷᱟᱱ ᱜᱮ ᱦᱟᱸᱜ ᱥᱟᱱᱟᱢ ᱦᱚᱲᱟᱜ ᱜᱮ ᱥᱟᱱᱟᱢ ᱪᱟᱹᱥᱤ ᱦᱚᱯᱚᱱᱟᱜ ᱜᱮ ᱵᱩᱥᱩᱵ ᱯᱟᱞᱚᱭ ᱫᱚ ᱦᱟᱸᱜ ᱛᱟᱦᱮᱱ ᱛᱟᱵᱚᱱ ᱜᱮᱭᱟ᱾ ᱟᱫᱚ ᱚᱱᱮ ᱫᱟᱜ ᱡᱟᱹᱯᱩᱫ ᱠᱟᱛᱮᱫ ᱚᱱᱟ ᱵᱩᱥᱩᱵ ᱡᱟᱦᱟᱸ ᱥᱮᱭᱟ ᱵᱟᱲᱟᱜᱼᱟ ᱢᱤᱫ ᱵᱟᱨ
ᱦᱚᱸ ᱦᱚᱸ
ᱚᱱᱟ ᱵᱩᱥᱩᱵ ᱨᱮᱜᱮ ᱚᱱᱟ ᱵᱩᱥᱩᱵ ᱩᱫᱚ ᱡᱟᱱᱟᱢᱚᱜᱼᱟ᱾
ᱦᱳᱭ
ᱟᱨ ᱚᱱᱟ ᱩᱵ ᱡᱚᱢ ᱨᱮᱦᱚᱸ ᱟᱹᱰᱤ ᱢᱟᱱᱮ ᱥᱤᱵᱤᱞ ᱵᱩᱡᱷᱟᱹᱜᱼᱟ᱾ ᱟᱨ ᱚᱱᱟ ᱩᱫ ᱫᱚ ᱦᱟᱸᱜ ᱢᱟᱨᱟᱝ ᱢᱟᱨᱟᱝ ᱡᱟᱦᱟᱸ ᱡᱮᱞᱮᱠᱟ ᱪᱟᱛᱚᱢ ᱞᱮᱠᱟᱜᱮ ᱧᱮᱞ ᱛᱤᱧᱚᱸ ᱟᱫᱚ ᱟᱹᱰᱤ ᱥᱤᱵᱤᱞ ᱚᱱᱟ ᱫᱚ ᱡᱚᱢ ᱵᱟᱲᱟ ᱠᱟᱜ ᱜᱮᱭᱟᱞᱤᱧ ᱟᱨ ᱟᱞᱮ ᱴᱚᱴᱷᱟ ᱠᱷᱚᱱ ᱠᱚᱨᱮ ᱦᱚᱸ ᱧᱮᱞ ᱧᱟᱢᱚᱜ ᱜᱮᱭᱟ ᱟᱫᱚ ᱟᱯᱮ ᱠᱚᱨᱮᱮ ᱚᱠᱟ ᱞᱮᱠᱟ ᱚᱱᱟ ᱵᱩᱥᱩᱵ ᱩᱫ ᱨᱮᱱᱟᱜ ᱮᱸᱻ ᱪᱮᱫ ᱞᱮᱠᱟ ᱛᱤᱱᱟᱹᱜ ᱜᱟᱱ ᱧᱟᱢᱚᱜ ᱵᱟᱝ ᱧᱟᱢᱚᱜ ᱟᱵᱤᱱ ᱠᱟᱹᱴᱤᱡ ᱵᱮᱱ ᱞᱟᱹᱭ ᱞᱮᱠᱷᱟᱱ?
ᱦᱮᱸ ᱜᱚᱝᱠᱮ ᱢᱮᱱ ᱞᱮᱱᱠᱷᱟᱱ ᱫᱚ ᱟᱞᱤᱧ ᱱᱚᱛᱮ ᱫᱚ ᱟᱭᱢᱟ ᱞᱮᱠᱟᱱᱟᱜ ᱩᱫ ᱜᱮ ᱧᱟᱢᱚᱜ ᱜᱮᱭᱟ᱾ ᱟᱫᱚ ᱚᱱᱠᱟ ᱢᱮᱱ ᱞᱮᱱᱠᱷᱟᱱ ᱦᱚᱸ ᱟᱹᱞᱤᱧ ᱦᱚᱸ ᱵᱤᱨ ᱵᱩᱨᱩ ᱠᱚᱫᱚ ᱵᱟᱹᱞᱤᱧ ᱪᱟᱞᱟᱣ ᱵᱟᱲᱟ ᱟᱠᱟᱱᱟ ᱛᱚ᱾ ᱫᱟᱞᱟᱝ ᱠᱚᱫᱚ ᱛᱚ ᱡᱟᱦᱟᱸᱭ ᱚᱲᱟᱜ ᱨᱮ ᱢᱤᱥᱨᱟᱢ ᱛᱟᱠᱚ ᱢᱮᱱᱟᱜ ᱟᱠᱟᱜ ᱠᱚᱣᱟ᱾ ᱚᱭ, ᱟᱨ ᱫᱚ ᱟᱭᱚ ᱛᱟᱠᱚ ᱦᱚᱸ ᱟᱭᱳ-ᱵᱟᱵᱟ ᱛᱟᱠᱚ ᱩᱱᱠᱩ ᱥᱟᱱᱟᱢ ᱦᱚᱲ ᱠᱚᱜᱮ᱾ ᱟᱫᱚ ᱵᱟᱵᱟ ᱫᱚ ᱵᱟᱭ ᱪᱟᱞᱟᱜ ᱟᱭ ᱛᱚ ᱟᱭᱳ ᱜᱮᱭ ᱪᱟᱞᱟᱜ ᱜᱮᱭᱟᱭ᱾
ᱟᱫᱚ ᱵᱤᱨ ᱠᱷᱚᱱᱟᱜ ᱫᱚ ᱚᱱᱟ ᱩᱫ ᱟᱨ ᱚᱱᱟ ᱯᱩᱴᱠᱟᱹᱭ ᱡᱟᱦᱟᱸ ᱵᱚᱱ ᱢᱮᱛᱟᱜ ᱠᱟᱱᱟ, ᱦᱳᱭ᱾ ᱚᱱᱟ ᱵᱟᱨᱭᱟ ᱟᱹᱜᱩᱭᱟᱭ᱾ ᱟᱜᱩ ᱠᱟᱛᱮ ᱩᱛᱩ ᱩᱛᱩ ᱠᱟᱛᱮᱫ ᱦᱚᱸ ᱵᱷᱟᱹᱜᱤ ᱧᱚᱜ ᱜᱮ ᱥᱤᱵᱤᱞᱟ ᱟᱨ ᱛᱟᱨᱯᱚᱨ ᱚᱱᱟ ᱯᱩᱴᱠᱡ ᱡᱟᱦᱟᱸ ᱵᱚᱱ ᱢᱮᱛᱟᱜ ᱚᱱᱟ ᱦᱚᱸ ᱞᱮᱴᱚ ᱞᱮᱱᱠᱷᱟᱱ ᱫᱚ ᱟᱹᱰᱤ ᱡᱳᱨ ᱜᱮ ᱥᱤᱵᱤᱱᱟ ᱛᱚ᱾ ᱦᱩᱸ ᱚᱱᱟ ᱠᱚᱞᱤᱧ ᱡᱚᱢ ᱵᱤᱰᱟᱹᱣ ᱟᱠᱟᱫᱟ᱾ ᱛᱚ ᱚᱱᱟ ᱚᱱᱟ ᱥᱟᱶ ᱚᱱᱟᱛᱮ ᱟᱨᱚ ᱯᱤᱴᱷᱟᱹ ᱞᱤᱧ ᱡᱚᱢ ᱠᱟᱫᱟ᱾ ᱚᱱᱟ ᱨᱮᱱᱟᱜ ᱟᱨᱚ ᱠᱚ ᱥᱚᱲᱮᱭᱟ᱾ ᱥᱳᱲᱮ ᱦᱚᱸ ᱞᱤᱧ ᱡᱚᱢ ᱵᱟᱲᱟᱫᱟ᱾
ᱚ
ᱛᱚ ᱜᱚᱝᱠᱮ ᱟᱨ ᱚᱱᱟ ᱡᱟᱦᱟᱸᱵᱤ ᱢᱮᱱᱠᱟ ᱚᱱᱟ ᱵᱩᱥᱩ ᱩᱫ ᱚᱱᱟ ᱠᱚᱦᱚᱸ ᱧᱟᱯᱟᱢᱚᱜ ᱜᱮᱭᱟ ᱟᱫᱚ ᱚᱱᱟ ᱠᱚᱫᱚ ᱢᱮᱱ ᱞᱮᱱ ᱠᱷᱟᱱ ᱫᱚ ᱩᱛᱩ ᱠᱷᱚᱱᱟᱜ ᱫᱚ ᱚᱱᱟ ᱡᱟᱦᱟᱸ ᱵᱚᱱ ᱞᱟᱛᱟ ᱥᱮ ᱚᱱᱟ ᱥᱟᱠᱟᱢ ᱨᱮ ᱥᱟᱨᱡᱚᱢ ᱥᱟᱠᱟᱢ ᱨᱮ᱾ ᱦᱳᱭ ᱚᱱᱟ ᱫᱚ ᱟᱨᱚ ᱵᱟᱹᱲᱛᱤ ᱜᱮ ᱥᱤᱵᱤᱞᱟ᱾
ᱦᱳᱭ ᱦᱳᱭ ᱟᱨ ᱚᱱᱟ ᱞᱟᱫ ᱨᱮᱱᱟᱜ ᱠᱟᱛᱷᱟ ᱵᱮᱱ ᱨᱚᱲ ᱦᱚᱪᱚ ᱠᱮᱫ-ᱟ ᱛᱚ ᱟᱨ ᱟᱹᱞᱤᱧ ᱡᱩᱫᱤ ᱡᱩᱫᱤ ᱞᱤᱧ ᱢᱮᱱᱟ ᱥᱮ ᱟᱹᱞᱤᱧᱟᱜ ᱟᱭ ᱩᱢᱟᱹᱱ ᱛᱮ ᱡᱟᱦᱟᱸ ᱚᱱᱟ ᱩᱫ ᱢᱚᱛᱚ ᱫᱚ ᱵᱟᱝ ᱞᱟᱫᱽ
ᱦᱳᱭ
ᱡᱟᱦᱟᱸ ᱡᱤᱱᱤᱥ ᱜᱮ ᱡᱩᱫᱤ ᱟᱵᱮᱱ ᱵᱮᱱ ᱞᱟᱫ ᱠᱮᱜᱼᱟ, ᱥᱩᱠᱨᱤ ᱡᱤᱞ ᱦᱩᱭᱮᱱ ᱟᱨ ᱯᱳᱞᱴᱨᱤ ᱡᱤᱞ ᱦᱩᱭᱮᱱ, ᱥᱤᱢ ᱡᱤᱞ ᱦᱩᱭᱮᱱ, ᱡᱟᱦᱟᱱᱟᱜ ᱜᱮ ᱦᱩᱭᱮᱱ, ᱡᱩᱫᱤ ᱵᱮᱱ ᱞᱟᱫ ᱠᱮᱭᱟ ᱥᱮ ᱵᱟᱝ ᱥᱟᱨᱡᱚᱢ ᱥᱟᱠᱟᱢ ᱨᱮ, ᱛᱟᱦᱚᱞᱮ ᱫᱚ ᱟᱵᱮᱱ ᱚᱱᱟ ᱡᱩᱫᱤ ᱢᱤᱫ ᱫᱷᱟᱣ ᱵᱮᱱ ᱡᱚᱢ ᱠᱮᱫ ᱠᱷᱟᱱ ᱟᱵᱮᱱ ᱫᱚ ᱦᱤᱲᱤᱧ ᱵᱟᱵᱮᱱ ᱦᱤᱲᱤᱧᱟ᱾ ᱛᱟᱭᱚᱢ ᱫᱟᱨᱟᱢ ᱚᱱᱟ ᱞᱟᱫ ᱨᱮᱱᱟᱜ ᱠᱟᱛᱷᱟ ᱫᱚ ᱩᱭᱦᱟᱹᱨ ᱦᱮᱡ ᱟᱵᱮᱱ ᱜᱮᱭᱟ᱾
ᱦᱳᱭ
ᱟᱨ ᱞᱟᱫ ᱫᱚ ᱡᱚᱛᱚᱠᱷᱚᱱ ᱢᱟᱱᱮ ᱞᱟᱫ ᱡᱤᱞ ᱠᱷᱚᱱᱟᱜ ᱩᱛᱩ ᱡᱤᱞ ᱠᱷᱚᱱᱟᱜ ᱞᱟᱫ ᱡᱤᱞ ᱫᱚ ᱟᱹᱰᱤ ᱜᱮ ᱥᱤᱵᱤᱞᱟ᱾
ᱦᱳᱭ ᱜᱚᱢᱠᱮ ᱡᱚᱛᱟᱥ ᱠᱟᱛᱷᱟ ᱵᱮᱱ ᱢᱮᱱ ᱠᱟᱫᱟ ᱱᱚᱣᱟ ᱦᱚᱸ, ᱮᱠᱫᱚᱢ ᱟᱨ ᱜᱚᱢᱠᱮ ᱛᱟᱦᱚᱞᱮ ᱚᱱᱟ, ᱦᱮᱸ ᱢᱟ ᱞᱟᱹᱭ ᱵᱤᱱ
ᱥᱟᱨᱡᱚᱢ ᱥᱟᱠᱟᱢ ᱨᱮ ᱞᱟ ᱠᱚ ᱢᱮ ᱠᱟᱛ ᱠᱚ ᱨᱚᱲ ᱦᱚᱪᱚ ᱠᱤᱭᱟᱭᱟ ᱛᱟᱦᱚᱞᱮ
ᱦᱳᱭ
ᱚᱱᱟ ᱢᱟ ᱥᱟᱱᱟᱢ ᱴᱚᱴᱷᱟ ᱠᱚᱨᱮ ᱢᱟ ᱵᱟᱝ ᱧᱮᱞ ᱧᱮᱞ ᱧᱟᱢᱚᱜ ᱵᱟᱲᱟᱜ ᱜᱮᱭᱟ
ᱦᱳᱭ ᱦᱳᱭ
ᱛᱟᱦᱞᱮ ᱟᱯᱮ ᱴᱚᱴᱷᱟ ᱠᱚᱨᱮ ᱫᱚ ᱚᱱᱠᱟ ᱫᱚ ᱧᱮᱞ ᱧᱟᱢ ᱵᱟᱲᱟᱜ ᱜᱮᱭᱟ ᱥᱮ ᱵᱟᱝ ᱜᱮ᱾
ᱦᱮᱸ ᱢᱮᱱ ᱞᱮᱠᱷᱟᱱ ᱫᱚ ᱟᱞᱮᱭᱟᱜ ᱫᱚ ᱚᱱᱠᱟ ᱵᱤᱨ ᱵᱩᱨᱩ ᱴᱚᱴᱷᱟ ᱜᱮᱞᱮ ᱯᱟᱲᱟᱜ ᱠᱟᱱ ᱛᱟᱞᱮᱭᱟ ᱦᱳᱭ ᱟᱫᱚ ᱟᱹᱞᱤᱧ ᱫᱚ ᱢᱮᱱᱞᱱᱠᱷᱟᱱ ᱫᱚ ᱚᱱᱟ ᱵᱤᱨ ᱛᱟᱨᱟ ᱨᱮᱜᱮ ᱚ ᱴᱚᱴᱷᱟ ᱫᱚ ᱢᱮᱱᱟᱜ ᱟᱠᱟᱫ ᱛᱟᱞᱤᱧᱟ᱾
ᱚ ᱚ
ᱠᱚᱦᱚᱸ ᱚᱱᱠᱟ ᱫᱚ ᱵᱟᱨᱮ ᱥᱮᱱ ᱡᱩᱫᱤ ᱵᱤᱱ ᱩᱰᱩᱠᱚᱜ-ᱟ ᱛᱚ ᱵᱩᱨᱩ ᱜᱮᱵᱤᱱ ᱧᱤᱧᱟᱢᱟ ᱟᱨ ᱵᱟᱲᱜᱮ ᱥᱮᱱ ᱡᱩᱫᱤᱵᱤᱱ ᱩᱰᱩ ᱠᱚᱜ-ᱟ ᱚᱱᱛᱮ ᱦᱚᱸ ᱵᱩᱨᱩ ᱜᱮᱵᱤᱱ ᱧᱮᱧᱟᱢᱳᱜ ᱟᱪᱪᱷᱟ ᱦᱩᱸ ᱚᱱᱠᱟ ᱢᱮᱱ ᱞᱮᱠᱷᱟᱱ ᱫᱚ ᱚᱱᱟ ᱥᱟᱠᱟᱢ ᱠᱚᱫᱚ ᱟᱞᱮ ᱫᱚ ᱵᱟᱞᱮ ᱚᱥᱩᱵᱤᱫᱟᱜ-ᱟ ᱥᱟᱨᱡᱚᱢ ᱥᱟᱠᱟᱢ ᱠᱚᱫᱚ
ᱚ ᱚ ᱦᱳᱭ ᱥᱟᱨᱡᱚᱢ ᱥᱟᱠᱟ ᱟᱢ ᱜᱮᱛᱚ ᱟᱵᱚᱣᱟᱜ ᱥᱟᱱᱟᱢ ᱢᱟᱱᱮ ᱟᱭᱢᱟ ᱞᱮᱠᱟᱱ ᱠᱟᱹᱢᱤ ᱦᱚᱨᱟ ᱨᱮ ᱞᱟᱜᱟᱜᱼᱟ ᱥᱮ ᱡᱮᱞᱮᱠᱟ ᱚᱱᱮ ᱚᱲᱟᱜ ᱨᱮ ᱵᱷᱤᱛᱟᱹᱨ ᱵᱚᱸᱜᱟ ᱥᱚᱢᱚᱭ ᱦᱚᱸ ᱥᱟᱨᱡᱚᱢ ᱥᱟᱠᱟᱢ ᱛᱮ ᱵᱚᱸᱜᱟ ᱯᱷᱩᱲᱩᱜ ᱵᱮᱱᱟᱣ ᱠᱟᱛᱮᱜ ᱵᱚᱸᱜᱟ ᱦᱩᱭᱩᱜ ᱛᱟᱵᱚᱱᱟ ᱥᱮ
ᱦᱳᱭ ᱦᱳᱭ
ᱚᱱᱟ ᱵᱟᱫ ᱠᱟᱛᱮᱜ ᱟᱵᱚᱣᱟᱜ ᱯᱤᱴᱷᱟᱹ ᱞᱟᱴᱷᱟ ᱠᱚᱨᱮ ᱦᱚᱸ ᱡᱩᱫᱤ ᱵᱚᱱ ᱞᱟᱹᱭᱟ ᱚᱱᱟ ᱥᱟᱨᱡᱚᱢ ᱥᱟᱠᱟᱢ ᱛᱮᱜᱮ ᱯᱟᱛᱲᱟ ᱵᱮᱱᱟᱣ ᱠᱟᱛᱮ ᱵᱚᱱ ᱯᱤᱴᱷᱟᱹ ᱞᱟᱴᱷᱟᱭᱟ ᱥᱮ
ᱦᱳᱭ ᱜ
ᱟᱨ ᱥᱩᱫᱩ ᱚᱱᱟ ᱥᱟᱨᱡᱚᱢ ᱥᱟᱨᱡᱚᱢ ᱨᱮᱱᱟᱜ ᱥᱩᱫᱷᱩ ᱥᱟᱠᱟᱢ ᱛᱮᱫ ᱞᱟᱹᱭ ᱞᱮᱠᱷᱟᱡ ᱦᱚᱸ ᱵᱟᱝ ᱜᱟᱱᱚᱜ-ᱟ ᱥᱟᱨᱡᱚᱢ ᱫᱟᱨᱮ ᱦᱚᱸ ᱟᱹᱰᱤ ᱡᱚᱛᱷᱚ ᱦᱟᱜ ᱠᱟᱱ ᱛᱟᱵᱳᱱᱟ ᱪᱮᱫᱟᱜ ᱥᱮ ᱡᱟᱦᱮᱨ ᱠᱚᱨᱮ ᱧᱮᱞ ᱵᱤᱱ ᱵᱚᱸᱜᱟ ᱵᱩᱨᱩ ᱫᱚ ᱚᱱᱟ ᱥᱟᱨᱡᱚᱢ ᱫᱟᱨᱮ ᱞᱟᱛᱟᱨ ᱨᱮᱜᱮ ᱦᱩᱭᱩᱜ ᱛᱟᱵᱚᱱᱟ ᱥᱮ
ᱦᱳᱭ ᱜᱚᱝᱠᱮ
ᱚᱱᱟᱛᱮ ᱟᱵᱚᱣᱟᱜ ᱫᱚ ᱥᱟᱨᱡᱚᱢ ᱫᱟᱨᱮ ᱦᱚᱸ ᱟᱹᱰᱤ ᱡᱚᱛᱷᱟᱛᱟᱜ ᱠᱟᱱ ᱜᱮᱭᱟ ᱟᱨ
ᱦᱳᱭ ᱛᱳ
ᱟᱨ ᱜᱚᱝᱠᱮ ᱚᱱᱠᱟ ᱦᱚᱸᱞᱤᱧ ᱟᱸᱡᱚᱢ ᱵᱟᱲᱟ ᱠ। ᱠᱟᱫᱟ ᱚᱱᱟ ᱥᱟᱨᱡᱟᱢ ᱵᱟᱦᱟ ᱛᱮ ᱦᱳᱭ ᱚᱱᱟ ᱡᱚ ᱛᱮ ᱡᱟᱦᱟᱸ ᱵᱚᱱ ᱢᱮᱛᱟᱜ ᱠᱟᱱ ᱚᱱᱟ ᱛᱮᱦᱚᱸ ᱛᱚ ᱟᱭᱢᱟ ᱞᱮᱠᱟᱱᱟᱜ ᱠᱟᱹᱢᱤ ᱚᱱᱟ ᱤᱭᱟᱹ ᱚ ᱵᱮᱱᱟᱜ ᱛᱟᱵᱚᱱᱟ ᱚᱱᱟ ᱡᱟᱦᱟᱸ ᱵᱚᱱ ᱢᱮᱛᱟᱜ ᱠᱟᱱᱟ ᱥᱩᱱᱩᱢ ᱞᱮᱠᱟ ᱥᱮ ᱥᱟᱵᱚᱱ ᱠᱚᱵᱚᱱ ᱢᱮᱛᱟᱜ ᱠᱟᱱᱟ ᱦᱳᱭ ᱚᱱᱟ ᱠᱚᱦᱚᱸ ᱛᱚ ᱵᱮᱱᱟᱜ ᱜᱮᱭᱟ ᱥᱮ ᱪᱮᱫᱞᱮᱠᱟ
ᱚᱱᱟ ᱫᱚ ᱦᱟᱸᱜ ᱟᱹᱞᱤᱧ ᱦᱚᱸ ᱩᱱᱟᱹᱜ ᱵᱟᱝᱞᱤᱧ ᱟᱸᱡᱚᱢ ᱠᱟᱜᱼᱟ ᱡᱮ ᱥᱩᱱᱩᱢ ᱫᱚ ᱥᱩᱱᱩᱢ ᱵᱮᱱᱟᱜ ᱠᱚᱨᱮᱱᱟᱜ ᱠᱟᱛᱷᱟ ᱫᱚ
ᱦᱳᱭ
ᱟᱵᱤᱱ ᱢᱚᱪᱟ ᱛᱮᱜᱮᱞᱤᱧ ᱟᱸᱡᱚᱢ ᱮᱸᱜᱼᱟ ᱟᱫᱚ ᱚᱱᱟ ᱫᱚ ᱦᱟᱸᱜ ᱟᱞᱮ